ᱦᱮᱞᱳ᱾
ᱦᱮᱞᱳ᱾
ᱦᱳᱭ ᱜᱚᱢᱠᱮ ᱡᱚᱦᱟᱨ ᱜᱮ᱾
ᱦᱮᱸ ᱦᱳᱭ ᱡᱚᱦᱟᱨ ᱜᱮ᱾ᱱᱟᱯᱟᱭ ᱵᱟᱲᱟ ᱜᱮᱭᱟ ᱵᱤᱱ?
ᱦᱳᱭ ᱜᱚᱢᱠᱮ ᱱᱤᱛᱚᱜ ᱫᱚ ᱱᱟᱯᱟᱭ ᱵᱟᱲᱟ ᱜᱮ᱾ ᱟᱵᱤᱱ ᱜᱮ ᱪᱮᱫ ᱞᱮᱠᱟ ᱠᱟ ᱢᱮᱱᱟᱜ ᱵᱤᱱᱟ?
ᱟᱹᱞᱤᱧ ᱦᱚᱸ ᱜᱚᱝᱠᱮ ᱱᱟᱯᱟᱭ ᱜᱮ ᱦᱮᱱᱟᱜ ᱟᱠᱟᱫ ᱞᱤᱧᱟ ᱱᱤᱛᱟᱹᱜ ᱫᱚ᱾
ᱚ ᱟᱪᱪᱷᱟ ᱟᱪᱪᱷᱟ ᱟᱪᱷᱟ ᱦᱳᱭ ᱱᱟᱯᱟᱭ ᱛᱟᱦᱮᱱ ᱜᱮ ᱵᱷᱟᱹᱜᱤᱭᱟ᱾
ᱦᱳᱭ ᱦᱳᱭ ᱡᱚᱛᱷᱟᱛ
ᱦᱮ ᱦᱳᱭ ᱱᱮᱛᱟᱨ ᱫᱤᱱ ᱢᱟ ᱚᱱᱠᱟ ᱨᱚᱦᱚᱭ ᱫᱤᱱ ᱛᱚ᱾ ᱱᱚᱝᱠᱟ ᱟᱵᱚ ᱜᱮ ᱡᱩᱫᱤ ᱵᱮᱥ ᱵᱟᱵᱚᱱ ᱛᱟᱦᱮᱸᱱᱟ ᱱᱟᱯᱟᱭ ᱵᱟᱵᱚᱱ ᱛᱟᱦᱮᱸᱱᱟ ᱪᱤᱠᱟᱹ ᱛᱮ ᱦᱩᱭᱩᱜ-ᱟ᱾
ᱦᱮᱸ
ᱦᱳᱭ ᱛᱟᱦᱚᱞᱮ ᱜᱚᱢᱠᱮ ᱪᱮᱫ ᱵᱮᱱ ᱪᱤᱠᱟᱭᱮᱜ-ᱟ?
ᱟᱹᱞᱤᱧ ᱜᱝᱢᱠᱮ ᱱᱤᱛᱚᱜ ᱢᱟᱱᱮ ᱠᱟᱹᱢᱤ ᱠᱚ ᱦᱮᱡ ᱠᱟᱛᱮᱜ ᱞᱤᱧ ᱫᱩᱲᱩᱵ ᱠᱟᱱᱟ ᱦᱟᱸᱜ᱾
ᱚ ᱟᱪᱪᱷᱟᱻ ᱟᱪᱪᱷᱟᱻ, ᱪᱮᱜ ᱠᱟᱹᱢᱤ ᱦᱩᱭ ᱱᱟ?
ᱟᱨ ᱟᱞᱚᱵᱮᱱ ᱞᱟᱹᱭᱟ ᱜᱚᱝᱠᱮ ᱱᱤᱛᱚᱜ ᱦᱚᱸ ᱞᱟᱹᱭ ᱵᱟᱰᱟ ᱵᱩᱰᱟᱹᱣ ᱞᱟᱜᱟᱣ ᱞᱤᱧᱟᱹ? ᱪᱟᱥ ᱠᱟᱹᱢᱤ ᱫᱚ ᱞᱟᱜᱟᱣ ᱱᱟ ᱛᱚ ᱟᱞᱮ ᱥᱮᱫ ᱫᱚ᱾
ᱚ ᱟᱪᱪᱷᱟᱻ ᱟᱪᱪᱷᱟᱻ ᱟᱪᱪᱷᱟᱻ᱾ ᱨᱮᱱ ᱠᱟᱨᱚᱜ ᱟᱹᱣᱨᱤ ᱞᱟᱜᱟᱜ-ᱟ ᱟᱞᱮ ᱫᱚ ᱱᱚᱝᱠᱟ ᱫᱟᱜ ᱡᱟᱹᱲᱤ ᱦᱟᱸᱜ ᱵᱮᱥ ᱴᱷᱤᱠ ᱵᱟᱭ ᱡᱟᱹᱲᱤ ᱭᱟᱞᱮ ᱠᱟᱱᱟ ᱱᱚᱝᱠᱟ᱾ ᱨᱚᱦᱚᱭ ᱠᱚᱫᱚ ᱟᱹᱣᱨᱤ ᱞᱮ ᱮᱦᱚᱵᱟ ᱱᱚᱝᱠᱟ ᱫᱟᱜ ᱫᱟᱜ ᱡᱟᱹᱲᱤ ᱠᱷᱟᱹᱛᱤᱨ ᱜᱮ ᱦᱟᱸᱜ ᱟᱴᱚᱠ ᱢᱮᱱᱟᱜ ᱞᱮᱭᱟ, ᱱᱚᱝᱠᱟ ᱟᱨ ᱛᱚᱞᱟ ᱠᱚᱦᱚᱸ ᱦᱟᱨᱟ ᱴᱷᱤᱠ ᱠᱟᱱᱟ ᱦᱟᱸᱜ᱾ ᱱᱚᱝᱠᱟ ᱫᱟᱜ ᱡᱟᱹᱲᱤ ᱟᱞᱮ ᱠᱷᱟᱱ ᱜᱮ ᱦᱟᱸᱜ ᱞᱮ ᱮᱛᱚᱦᱚᱵ-ᱟ, ᱦᱟᱸᱜ᱾
ᱟᱪᱪᱷᱟᱻ ᱟᱪᱪᱷᱟᱻ᱾
ᱦᱮ ᱢᱟᱱᱮ ᱮᱢᱚᱱ ᱮ ᱫᱟᱜ ᱮᱫᱟ ᱦᱟᱸᱜ, ᱢᱟᱱᱮ ᱠᱷᱮᱛ ᱨᱮ ᱱᱚᱝᱠᱟ ᱛᱤᱸᱜᱩ ᱜᱮ ᱵᱟᱭ ᱛᱤᱸᱜᱩᱱ ᱠᱟᱱᱟ᱾
ᱦᱮᱸ ᱚ
ᱦᱚᱸ ᱦᱚᱞᱟ ᱢᱟᱫᱷᱮᱨ ᱦᱚᱸ ᱱᱚᱝᱠᱟ ᱠᱟᱹᱴᱤᱡ ᱠᱟᱹᱴᱤᱡ ᱫᱟᱜ ᱠᱮᱫ ᱜᱮᱭᱟᱭ ᱟᱨ ᱦᱟᱸᱜ ᱛᱮᱦᱮᱧ ᱫᱚ ᱫᱚᱢᱮᱭ ᱥᱤᱛᱩᱝ ᱠᱮᱜ-ᱟ ᱟᱫᱚ ᱚᱱᱟ, ᱡᱟᱦᱟᱸ ᱠᱚ ᱠᱟᱹᱴᱤᱡ ᱠᱟᱹᱴᱤᱡ ᱛᱤᱸᱜᱩ ᱞᱮᱱᱟ ᱚᱱᱟ ᱠᱚᱦᱚᱸ ᱟᱸᱡᱮᱫ ᱪᱟᱵᱟᱭᱱᱟ᱾ ᱫᱚ ᱪᱤᱠᱟ ᱛᱮᱵᱮᱱ ᱦᱳᱭ
ᱛᱟᱦᱚᱞᱮ ᱜᱚᱢᱠᱮ ᱟᱵᱤᱱ ᱫᱚ ᱚᱠᱟ ᱴᱚᱴᱷᱟ?
ᱟᱹᱞᱤᱧ ᱫᱚ ᱦᱟᱸᱜ ᱱᱚᱝᱠᱟ ᱵᱩᱨᱩ ᱫᱤᱥᱚᱢ᱾
ᱟᱪᱪᱷᱟᱻ᱾
ᱟᱸᱻ ᱟᱸᱻ᱾ ᱵᱩᱨᱩ ᱫᱤᱥᱚᱢ ᱟᱵᱤᱱ ᱫᱚ ᱜᱚᱝᱠᱮ?
ᱟᱞᱤᱧ ᱫᱚ ᱜᱚᱢᱠᱮ ᱵᱟᱡᱟᱨ ᱫᱤᱥᱚᱢ᱾
ᱚ ᱟᱪᱪᱷᱟᱻ ᱟᱪᱪᱷᱟᱻ ᱚᱱᱠᱟ ᱢᱟᱱᱮ ᱵᱟᱡᱟᱨ ᱨᱮᱯᱮ ᱛᱟᱦᱮᱸᱱᱟ ᱥᱮ ᱪᱮᱫ?
ᱮᱦᱮᱜ ᱵᱟᱡᱟᱨ ᱨᱮᱫᱚ ᱵᱟᱝ ᱜᱚᱝᱠᱮ ᱢᱟᱱᱮ ᱪᱮᱫ ᱞᱮᱠᱟ ᱞᱤᱧ ᱞᱟᱹᱭᱟ ᱟᱹᱞᱤᱧ ᱫᱚ ᱵᱟᱡᱟᱨ ᱫᱷᱟᱨᱟ ᱧᱚᱜ ᱨᱮ ᱚᱲᱟᱜ ᱛᱟᱹᱞᱤᱧ᱾
ᱚᱻ ᱟᱪᱪᱷᱟᱻ ᱟᱪᱪᱷᱟᱻ ᱟᱪᱪᱷᱟᱻ᱾ ᱦᱮᱸ ᱵᱟᱡᱟᱨ ᱨᱮ ᱵᱟᱡᱟᱨ ᱨᱮ ᱜᱮᱯᱮ ᱛᱟᱦᱮᱸᱱᱟ?
ᱵᱟᱡᱟᱨ ᱨᱮᱫᱚ ᱵᱟᱝ ᱜᱚᱝᱠᱮ ᱢᱟᱱᱮ, ᱟᱛᱳ ᱫᱚ ᱟᱹᱛᱩ ᱠᱟᱱ ᱜᱮᱭᱟ ᱦᱟᱸᱜ ᱟᱫᱚ ᱵᱟᱡᱟᱨ ᱫᱷᱟᱨᱮ᱾ ᱛᱚᱵᱮᱢ ᱵᱩᱡ ᱫᱟᱲᱮᱭᱟᱜ ᱠᱟᱱ ᱜᱮᱭᱟ᱾ ᱢᱟᱱᱮ ᱵᱩᱨᱩ ᱠᱚᱫᱚ ᱦᱟᱸᱜ ᱵᱟᱹᱱᱩᱜ ᱠᱟᱫᱟ, ᱵᱟᱹᱭᱦᱟᱹᱲ ᱵᱟᱹᱭᱦᱟᱹᱲ᱾ ᱟᱨᱚ ᱠᱚᱞ ᱠᱟᱨᱠᱷᱟᱱᱟ ᱠᱚ ᱦᱮᱱᱟᱜ ᱠᱟᱫᱟ ᱟᱭᱢᱟ ᱠᱤᱪᱷᱩ᱾
ᱚ ᱟᱪᱪᱷᱟᱻ ᱟᱪᱪᱷᱟᱻ, ᱛᱟᱦᱚᱞᱮ ᱜᱚᱝᱠᱮ ᱨᱚᱦᱚᱭ ᱠᱚᱫᱚ ᱛᱤᱱᱟᱹᱜ ᱡᱷᱟᱹᱞ ᱠᱮᱜᱼᱟᱯᱮ ᱟᱯᱮ ᱫᱚ?
ᱚ ᱱᱚᱜᱼᱚᱭ ᱜᱚᱝᱠᱮ ᱦᱟᱸᱜ ᱢᱟᱫᱷᱮᱨ ᱦᱤᱞᱳᱜ ᱞᱤᱧ ᱯᱟᱸᱪ ᱟᱴᱤ ᱠᱟᱫᱟ ᱱᱤᱛᱚᱜ ᱫᱚ ᱦᱟᱸᱜ ᱨᱩᱢᱫᱩᱢ ᱪᱟᱞᱟᱜ ᱠᱟᱱᱟ᱾
ᱚᱻ ᱟᱪᱪᱷᱟᱻ ᱟᱪᱪᱷᱟᱻ ᱟᱪᱪᱷᱟᱻ ᱦᱳᱭᱻ᱾ ᱚᱠᱛᱚ ᱠᱚᱨᱮ ᱜᱮ ᱨᱚᱦᱚᱭ ᱠᱟᱜ ᱵᱷᱟᱜᱮᱭᱟ ᱵᱟᱝ?
ᱦᱚᱭ ᱦᱚᱭ ᱯᱚᱨᱮ ᱛᱮ ᱦᱚᱸ ᱰᱮᱨᱤ ᱞᱮᱱᱠᱷᱟᱱ
ᱦᱳᱭ ᱛᱚᱞᱟ ᱠᱚᱦᱚᱸ ᱱᱚᱝᱠᱟ ᱵᱟᱹᱲᱤᱡ ᱜᱤᱰᱤᱜᱼᱟ᱾
ᱦᱮᱸᱻ᱾
ᱦᱳᱭ ᱱᱚᱝᱠᱟ ᱞᱟᱦᱟᱨᱮ ᱨᱚᱦᱚᱭ ᱞᱮᱠᱷᱟᱱ ᱞᱟᱦᱟ ᱛᱮᱵᱮᱱ ᱤᱨᱟ᱾
ᱦᱮᱸ
ᱪᱟᱸᱬ ᱧᱚᱜ ᱵᱤᱞᱤ ᱟᱥᱮ᱾
ᱦᱮᱸ ᱟᱫᱚ ᱜᱚᱝᱠᱮ ᱜᱚᱝᱠᱮ ᱟᱞᱮᱥᱮᱫ ᱫᱚ ᱡᱚᱛᱚ ᱜᱮᱛᱚ ᱵᱟᱹᱭᱦᱟᱹᱲ ᱦᱟᱥᱟ ᱟᱫᱚ ᱫᱮᱤᱨᱤ ᱫᱚ ᱠᱟᱹᱴᱤᱡ ᱫᱮᱨᱤᱜ ᱜᱮᱭᱟ ᱦᱟᱸᱜ᱾
ᱚᱻ ᱟᱪᱪᱷᱟᱻ ᱟᱪᱪᱷᱟᱻ᱾
ᱦᱳᱭᱻ ᱦᱳᱭ ᱵᱟᱹᱫᱽ ᱫᱚᱦᱟᱸᱜ ᱵᱟᱹᱱᱩᱜ ᱠᱟᱜᱼᱟ᱾
ᱚᱻ ᱟᱪᱪᱷᱟᱻ ᱟᱪᱪᱷᱟᱻ᱾
ᱟᱨ ᱜᱚᱢᱠᱮ ᱞᱮ ᱦᱳᱭ ᱦᱳᱭ ᱵᱟᱹᱭᱦᱟᱹᱲ ᱠᱚᱨᱮ ᱜᱮ᱾ ᱟᱨ ᱜᱚᱝᱠᱮ ᱢᱮᱱᱮᱫ ᱛᱟᱦᱮᱸ ᱞᱤᱧ ᱟᱵᱮᱱ ᱢᱟᱛᱚ ᱵᱩᱨᱩ ᱫᱤᱥᱚᱢ
ᱦᱳᱭ
ᱟᱫᱚ ᱡᱚᱢ ᱧᱩ ᱵᱟᱨᱮᱛᱮ ᱠᱟᱹᱴᱤᱡ ᱮᱢ ᱞᱟᱹᱭ ᱞᱮᱠᱷᱟᱡ ᱠᱟᱹᱴᱤᱡ ᱱᱟᱯᱟᱭ ᱠᱚᱜ ᱠᱮᱭᱟ᱾
ᱟᱪᱪᱷᱟ ᱱᱚᱝᱠᱟ ᱪᱮᱫᱞᱠᱟ ᱤᱭᱟᱹ ᱠᱚᱨᱮ ᱱᱚᱝᱠᱟ ᱵᱩᱨᱩ ᱠᱚᱨᱮ ᱥᱮ ᱪᱮᱫ
ᱵᱩᱨᱩ ᱠᱚᱨᱮ ᱫᱚ ᱢᱟᱱᱮ ᱫᱤᱱ ᱦᱤᱞᱚᱜᱼᱟ ᱡᱚᱢ ᱧᱩ ᱢᱟᱱᱮ ᱚᱸᱰᱮ ᱫᱚ ᱵᱩᱨᱩ ᱫᱤᱥᱚᱢ ᱨᱮᱫᱚ ᱦᱟᱸᱜ ᱟᱫᱚ ᱤᱭᱟᱹ ᱠᱚᱫᱚ ᱵᱟᱝ ᱧᱟᱯᱟᱢᱟᱛᱚ ᱦᱟᱸᱜ ᱦᱟᱴ ᱵᱟᱡᱟᱨ ᱠᱚ ᱛᱚ ᱟᱫᱚ ᱚᱱᱟᱜᱮ ᱚᱠᱟ ᱠᱚᱨᱮ ᱠᱚᱯᱮ ᱦᱟᱛᱟᱣᱟ᱾
ᱦᱚᱸ ᱱᱚᱝᱠᱟ ᱥᱩᱨ ᱥᱩᱯᱩᱨ ᱠᱚᱨᱮ ᱱᱚᱝᱠᱟ ᱠᱟᱹᱴᱤᱡ ᱠᱟᱹᱴᱤᱡ ᱱᱚᱝᱠᱟ ᱦᱟᱴ ᱠᱚ ᱦᱩᱭ ᱵᱟᱲᱟᱜ ᱜᱮᱭᱟ᱾ ᱢᱳᱲ ᱠᱚᱨᱮ, ᱚᱱᱟ ᱠᱚᱨᱮ ᱜᱮ ᱱᱚᱝᱠᱟ ᱥᱚᱵᱡᱤ ᱠᱚᱠᱚ ᱟᱹᱜᱩᱭ ᱜᱮᱭᱟ ᱾ ᱟᱫᱚ ᱟᱞᱮ ᱫᱚ ᱦᱟᱸᱜ ᱚᱱᱠᱟ ᱥᱚᱵ ᱥᱚᱢᱚᱭ ᱫᱚ ᱵᱟᱞᱮ ᱨᱚᱦᱚᱭ ᱜᱮᱭᱟ ᱛᱚ ᱥᱚᱵᱽᱡᱤ ᱠᱚ᱾
ᱟᱪᱪᱷᱟ ᱟᱪᱪᱷᱟ, ᱜᱚᱝᱠᱮ ᱚᱱᱟ ᱦᱟᱴ ᱠᱚᱨᱮ ᱪᱮᱫ ᱥᱚᱵᱡᱤ ᱠᱚ ᱧᱟᱢᱚᱜᱼᱟ ᱦᱟᱸᱜ
ᱱᱚᱝᱠᱟ ᱟᱞᱩ ᱵᱮᱸᱜᱟᱲ ᱠᱟᱨᱞᱟ ᱡᱷᱤᱸᱜᱟᱹ ᱜᱟᱹ ᱛᱟᱯᱚᱨᱮ ᱱᱚᱛᱮ ᱠᱩᱸᱫᱽᱨᱤ᱾ ᱚᱱᱟ ᱠᱚᱜᱮ ᱟᱨ ᱟᱨ ᱱᱮᱛᱟᱨ ᱢᱟ ᱱᱚᱝᱠᱟ ᱯᱚᱴᱚᱞ ᱠᱚ᱾
ᱚ ᱢᱟᱱᱮ ᱟᱹᱰᱤ ᱟᱭᱢᱟ ᱠᱤᱪᱷᱩ ᱜᱮ ᱧᱟᱢᱚᱜᱼᱟ᱾
ᱦᱳᱭ ᱦᱳᱭ ᱟᱹᱰᱤ ᱟᱭᱢᱟ ᱜᱮ ᱟᱹᱜᱩᱭ ᱜᱮᱭᱟ ᱠᱚ, ᱚᱱᱠᱟᱱᱟᱜ ᱥᱚᱵᱡᱤ
ᱵᱟ ᱟᱫᱚ ᱟᱸᱡᱚᱢ ᱵᱟᱲᱟ ᱠᱟᱜᱼᱟ ᱞᱤᱧ ᱢᱟᱱᱮ ᱯᱟᱹᱦᱤᱞ ᱦᱟᱯᱲᱟᱢ ᱠᱚᱣᱟᱜ ᱠᱟᱛᱷᱟ ᱠᱚᱨᱮ᱾ ᱵᱟᱝᱢᱟ ᱵᱩᱨᱩ ᱫᱤᱥᱚᱢ ᱦᱚᱲ ᱫᱚ ᱚᱱᱮ ᱩᱱᱟᱹᱜ ᱫᱚ ᱠᱤᱨᱤᱧ ᱠᱟᱛᱮᱮᱫ ᱫᱚ ᱵᱟᱠᱚ ᱡᱚᱢᱟ ᱾ ᱩᱱᱠᱩ ᱫᱚ ᱵᱤᱨ ᱵᱩᱨᱩ ᱨᱮᱭᱟᱜ ᱜᱮ ᱟᱹᱰᱤ ᱠᱤᱪᱷᱩ ᱟᱲᱟᱜ ᱥᱟᱠᱟᱢ ᱠᱚ ᱧᱟᱢᱟ᱾
ᱦᱳᱭ ᱱᱚᱝᱠᱟ ᱟᱲᱟᱜ ᱥᱟᱠᱟᱢ ᱠᱚᱨᱮᱦᱚᱸ ᱠᱚᱦᱚᱸ ᱞᱮ ᱩᱛᱩᱭ ᱜᱮᱭᱟ᱾
ᱚ
ᱦᱮᱸ
ᱵᱟᱨ ᱨᱮᱦᱚ ᱟᱲᱟᱜ ᱥᱟᱠᱟᱢ ᱵᱟᱫ ᱠᱟᱛᱮᱮᱫ ᱟᱹᱰᱤ ᱟᱭᱢᱟ ᱠᱤᱪᱷᱩ ᱦᱮᱱᱟᱜ ᱟᱠᱟᱫᱟ ᱾ ᱡᱮᱢᱚᱱ ᱢᱟᱛᱠᱚᱢ ᱛᱤᱠᱤ
ᱦᱳᱭ ᱦᱳᱭ ᱦᱳᱭ ᱟᱫᱚ ᱚᱱᱟ ᱫᱚᱦᱟᱸᱜ ᱩᱱᱟᱹᱜ ᱫᱚ ᱵᱟᱞᱮ ᱤᱭᱟᱹᱭᱟ ᱢᱟᱛᱠᱚᱢ ᱠᱚᱫᱚ
ᱦᱚ ᱟᱪᱪᱷᱟ ᱟᱪᱪᱷᱟ
ᱩᱸ
ᱢᱟᱱᱮ ᱛᱤᱠᱤ ᱫᱚᱵᱮᱱ ᱛᱤᱠᱤ ᱵᱟᱲᱟᱜᱼᱟ ᱵᱟᱝ
ᱦᱳᱭ ᱛᱤᱠᱤ ᱵᱟᱲᱟ ᱦᱩᱭ ᱟᱠᱟᱱ ᱜᱮᱭᱟ ᱱᱚᱝᱠᱟ ᱢᱟᱲᱟᱜ ᱼᱼ ᱢᱟᱲᱟᱝ ᱛᱮ ᱱᱚᱝᱠᱟ ᱱᱮᱛᱟᱨ ᱫᱚ ᱦᱟᱸᱜ ᱵᱟᱝ ᱜᱮ
ᱛᱟᱦᱚᱞᱮ ᱜᱚᱝᱠᱮ ᱞᱟᱹᱭᱮᱫ ᱛᱟᱦᱮᱱᱤᱧ ᱢᱟᱛᱠᱚᱢ ᱛᱤᱠᱤ ᱫᱚ ᱢᱟᱱᱮ ᱥᱩᱫᱩ ᱢᱟᱛᱠᱚᱢ ᱛᱤᱠᱤ ᱮᱠᱷᱮᱱᱟᱜ ᱜᱮᱠᱚ ᱡᱚᱢᱟ, ᱥᱮ ᱫᱟᱜ ᱢᱟᱹᱲᱤ ᱥᱟᱛᱮᱜ ᱠᱚ ᱡᱚᱢᱟ?
ᱫᱟᱜ ᱢᱟᱹᱲᱤ ᱥᱟᱞᱟᱜ ᱦᱚᱸ ᱜᱟᱱᱚᱜ ᱜᱮᱭᱟ ᱡᱚᱢ ᱵᱟᱲᱟ ᱦᱩᱭ ᱟᱠᱟᱱ ᱜᱮᱭᱟ᱾ ᱟᱫᱚ ᱡᱟᱠᱮ ᱡᱮᱢᱚᱱ ᱡᱚᱛᱚ ᱦᱚᱲ ᱛᱚ ᱦᱟᱸᱜ ᱵᱟᱠᱚ ᱠᱩᱥᱤᱭᱟᱜᱼᱟ ᱥᱮ᱾
ᱚ ᱚ ᱟᱨ ᱤᱭᱟᱹ ᱨᱟᱥᱮ ᱫᱚ ᱜᱟᱱᱚᱜ ᱟᱥᱮ ᱵᱟᱝ ᱜᱚᱝᱠᱮ?
ᱨᱟᱥᱮ ᱫᱚ ᱦᱟᱸᱜ ᱵᱟᱝ ᱜᱟᱱᱚᱜᱼᱟ᱾ ᱚᱱᱠᱟ ᱛᱤᱠᱤ ᱜᱮ᱾ ᱨᱟᱥᱮ ᱫᱚ ᱵᱟᱝ ᱨᱟᱥᱮ ᱵᱟᱲᱟ ᱦᱩᱭ ᱠᱟᱱᱟ ᱛᱚ᱾
ᱱᱟᱯᱟᱭ ᱠᱟᱛᱷᱟ ᱱᱟᱯᱟᱭ ᱠᱟᱛᱷᱟ
ᱟᱹᱵᱤᱱ ᱫᱚᱵᱤᱱ ᱡᱚᱢ ᱵᱟᱲᱟ ᱟᱠᱟᱜᱼᱟ ᱥᱮ ᱵᱟᱝ?
ᱵᱟᱝ ᱜᱚᱝᱠᱮ ᱢᱟᱱᱮ ᱢᱟᱛᱠᱚᱢ ᱜᱮ ᱵᱟᱹᱞᱤᱧ ᱧᱮᱞ ᱠᱟᱜᱼᱟ ᱦᱟᱜ, ᱱᱚᱛᱮ ᱫᱚ ᱚᱱᱟ ᱢᱟᱛᱠᱚᱢ ᱫᱟᱨᱮ ᱨᱮᱭᱟᱜ ᱠᱚᱱᱚ ᱤᱭᱟᱹ ᱜᱮ ᱵᱟᱹᱱᱩᱜᱼᱟ
ᱟᱪᱪᱷᱟ ᱟᱪᱪᱷᱟ ᱢᱟᱱᱮ ᱵᱟᱵᱮᱱ ᱧᱮᱞ ᱠᱟᱜᱼᱟ ᱫᱟᱨᱮ ᱠᱚᱦᱚᱸ ᱡᱚ ᱠᱚᱦᱚᱸ ᱵᱟᱵᱮᱱ ᱧᱮᱞ ᱠᱟᱜᱼᱟ
ᱵᱟᱟᱹᱞᱤᱧ ᱧᱮᱞ ᱼᱼ ᱠᱟ ᱟᱫᱚ ᱟᱸᱡᱚᱢ ᱜᱮ
ᱟᱪᱪᱷᱟ ᱟᱪᱪᱷᱟ ᱟᱞᱮ ᱫᱚ ᱱᱚᱝᱠᱟ ᱡᱟᱹᱥᱛᱤ ᱫᱚᱢᱮ ᱢᱮᱱᱟᱜᱼᱟ ᱢᱟᱛᱠᱚᱢ ᱫᱷᱟᱨᱟ ᱫᱚ ᱵᱩᱨᱩ ᱫᱤᱥᱚᱢ ᱛᱚ ᱢᱟᱛᱠᱚᱢ ᱫᱟᱨᱮ ᱫᱚ ᱛᱟᱦᱮᱱ ᱜᱮᱭᱟ᱾
ᱦᱟᱸᱻ ᱟᱨᱚ ᱟᱭᱟᱜ ᱟᱸᱡᱚᱢ ᱦᱚᱞᱤᱧ ᱟᱸᱡᱚᱢ ᱵᱟᱲᱟ ᱟᱠᱟᱜᱼᱟ ᱵᱟᱝᱢᱟ ᱢᱟᱛᱠᱚᱢ ᱨᱮᱭᱟᱜ ᱯᱟᱹᱣᱨᱟᱹ ᱦᱚᱠᱚ ᱯᱟᱹᱣᱨᱟᱹᱭ ᱜᱮᱭᱟ
ᱦᱳᱭ ᱦᱳᱭ ᱦᱳᱭ ᱯᱟᱹᱣᱨᱟᱹᱭ ᱜᱮᱭᱟ ᱠᱚ ᱟᱫᱚ ᱱᱮᱛᱟᱨ ᱫᱚ ᱚᱱᱠᱟ ᱩᱱᱟᱹᱜ ᱚᱠᱚᱭᱮ ᱦᱟᱞᱟᱝ ᱮᱫᱟ ᱚᱱᱟ ᱠᱚ
ᱟᱝ ᱠᱟᱹᱴᱤᱡ ᱵᱮᱱ ᱞᱟᱹᱭᱟᱞᱤᱧ ᱠᱮᱭᱟ ᱚᱠᱟ ᱞᱮᱠᱟ ᱠᱟᱛᱮᱫ ᱵᱮᱱᱟᱜᱼᱟ ᱯᱟᱹᱣᱨᱟᱹ?
ᱚᱸᱻ ᱟᱞᱮ ᱫᱚ ᱦᱟᱸᱜ ᱵᱟᱞᱮ ᱯᱟᱹᱣᱨᱟᱹ ᱜᱮᱭᱟ ᱛᱚ ᱟᱫᱚ ᱩᱱᱟᱹᱜ ᱫᱚ ᱦᱟᱸᱜ ᱟᱹᱞᱤᱧ ᱦᱚᱸ ᱵᱟᱹᱞᱤᱧ ᱵᱟᱲᱟᱭᱟ ᱪᱮᱫ ᱞᱮᱠᱟ ᱠᱟᱛᱮᱫ ᱠᱚ ᱤᱭᱟᱹᱭᱟ?
ᱟᱡᱚᱢ ᱠᱟᱜ ᱟᱹᱞᱤᱧ ᱱᱚᱝᱠᱟ ᱨᱚᱦᱚᱲ ᱠᱟᱜᱼᱟ ᱠᱚ
ᱦᱳᱭ ᱦᱳᱭ
ᱨᱚᱦᱚᱲ ᱠᱟᱛᱮ ᱦᱟᱸᱜ ᱪᱤᱠᱟᱹᱭᱟᱠᱚ ᱩᱱᱟᱹᱜ ᱫᱚ ᱦᱟᱸᱜ ᱵᱟᱹᱞᱤᱧ ᱵᱟᱲᱟᱭᱟ
ᱚᱻ ᱡᱟᱞᱟ
ᱟᱵᱤᱱᱟᱜ ᱟᱹᱛᱩ ᱠᱚᱨᱮ ᱵᱟᱠᱚ ᱵᱮᱱᱟᱣ ᱵᱟᱲᱟᱭ ᱜᱮᱭᱟ?
ᱵᱮᱱᱟᱣ ᱵᱟᱲᱟᱭ ᱜᱮᱭᱟ ᱠᱚ ᱟᱫᱚ ᱩᱱᱟᱹᱜ ᱫᱚ ᱦᱟᱸᱜ ᱟᱹᱞᱤᱧ ᱫᱚ ᱵᱟᱹᱞᱤᱧ ᱧᱮᱞ ᱟᱠᱟᱜᱼᱟ
ᱢᱟᱱᱮ ᱚᱱᱟ ᱪᱮᱛᱟᱱ ᱨᱮ ᱩᱱᱟᱹᱜ ᱢᱚᱱᱮ ᱵᱟᱭ ᱞᱟᱜᱟᱣ ᱟᱠᱟᱫ
ᱵᱟ ᱵᱟ ᱵᱟ ᱦᱳᱭ
ᱟᱪᱪᱷᱟ ᱚᱱᱟ ᱦᱚᱸ ᱱᱟᱯᱟᱭ ᱠᱟᱛᱷᱟ ᱜᱮ ᱟᱨ ᱜᱚᱝᱠᱮ ᱛᱟᱦᱚᱞᱮ ᱟᱼᱼ ᱟᱯᱮ ᱥᱮᱫ ᱨᱮᱫᱚ ᱪᱮᱫ ᱠᱚ ᱟᱲᱟᱜ ᱠᱚ ᱧᱟᱢᱚᱜᱼᱟ ᱟᱲᱟᱜ ᱥᱟᱠᱟᱢ ᱠᱚ?
ᱟᱲᱟᱜ ᱠᱚᱫᱚ ᱱᱚᱣᱟ ᱜᱟᱹᱫᱷᱟᱹᱨᱤ ᱠᱚ ᱛᱟᱯ ᱼᱼ ᱯᱚᱨᱮᱻ ᱟᱭᱢᱟ ᱨᱚᱠᱚᱢ ᱢᱮᱱᱟᱜ ᱜᱮᱭᱟ ᱩᱱᱟᱹᱜ ᱫᱚ ᱦᱟᱜ ᱵᱟᱹᱞᱤᱧ ᱞᱟᱹᱭ ᱫᱟᱲᱮᱭᱟᱜᱼᱟ ᱥᱤᱧ ᱟᱲᱟᱜ ᱠᱚ
ᱥᱤᱧ ᱥᱤᱧ ᱟᱲᱟᱜ ᱫᱚ ᱜᱚᱝᱠᱮ ᱟᱨᱚ ᱪᱮᱫ ᱞᱮᱠᱟ? ᱯᱨᱚᱛᱷᱚᱢ ᱞᱤᱧ ᱟᱸᱡᱚᱢ ᱮᱫᱟ
ᱟᱪᱪᱷᱟ ᱚᱱᱟ ᱫᱚ ᱦᱟᱸᱜ ᱱᱚᱝᱠᱟ ᱤᱭᱟᱹᱜᱼᱟ ᱦᱟᱸᱜ ᱫᱟᱨᱮᱜᱼᱟ ᱞᱟᱹᱴᱩ ᱞᱟᱹᱴᱩ ᱥᱟᱠᱟᱢ ᱟᱨᱠᱤ ᱵᱟᱝ ᱜᱚᱝᱠᱮ ᱞᱟᱹᱴᱩ ᱜᱮ ᱚᱱᱟ ᱫᱚ ᱦᱟᱸᱜ ᱫᱟᱨᱮ ᱫᱟᱨᱮ ᱜᱮ ᱚᱱᱟ ᱫᱚ ᱢᱮᱱ ᱜᱟᱱᱚᱜᱼᱟ
ᱚᱻ ᱢᱟᱱᱮ ᱞᱟᱹᱴᱩ ᱫᱟᱨᱮ ᱫᱮᱡ ᱜᱟᱱᱚᱜ ᱞᱮᱠᱟᱱᱟᱜ ᱵᱟᱝ?
ᱦᱳᱭ ᱦᱳᱭ ᱦᱳᱭ᱾ ᱟᱨ ᱱᱚᱝᱠᱟ ᱵᱟᱠᱩᱵ ᱛᱮᱦᱚᱸ ᱚᱱᱟ ᱫᱚ ᱵᱟᱠᱩᱵ ᱠᱚᱛᱮ ᱠᱚ ᱤᱭᱟᱹᱭ ᱜᱮᱭᱟ
ᱟᱪᱪᱷᱟ ᱛᱟᱦᱚᱞᱮ ᱜᱚᱝᱠᱮ ᱚᱱᱟ ᱫᱚ ᱪᱮᱫ ᱞᱮᱠᱟ ᱥᱩᱫᱷᱩ ᱥᱟᱠᱟᱢ ᱛᱮᱫ ᱠᱚ ᱡᱚᱢᱟ ᱵᱟᱝ?
ᱦᱳᱭ ᱦᱳᱭ ᱥᱟᱠᱟᱢ ᱛᱮᱫ
ᱟᱨ ᱚᱱᱟ ᱨᱮᱭᱟᱜ ᱡᱚ ᱵᱟᱦᱟ ᱠᱚᱫᱚ?
ᱦᱮᱸ ᱡᱚ ᱵᱟᱦᱟ ᱠᱚᱫᱚ ᱵᱟᱹᱱᱩᱜ ᱚᱱᱟ ᱨᱮᱱᱟᱜ ᱫᱚ
ᱚ ᱥᱩᱫᱷᱩ ᱥᱟᱠᱟᱢᱚᱜᱼᱟ ᱵᱟᱝ? ᱢᱟᱱᱮ ᱤᱭᱟᱹ ᱟᱲᱟᱜᱚᱜᱼᱟ
ᱦᱩᱭᱳᱭ ᱟᱲᱟᱜᱚᱜᱼᱟ ᱚᱱᱟᱜᱮ ᱚᱱᱟ ᱰᱚᱜᱽ ᱰᱚᱜᱽ ᱦᱟᱸᱜ ᱦᱮᱴᱮᱡ ᱠᱟᱛᱮᱫ ᱱᱚᱝᱠᱟ ᱵᱷᱟᱹᱡᱤ ᱠᱚ ᱟᱹᱰᱤ ᱪᱮᱦᱨᱟ ᱡᱩᱛ ᱜᱮ ᱵᱩᱡᱩᱜᱼᱟ ᱥᱮᱵᱮᱞ ᱜᱮ
ᱟᱨ ᱜᱚᱝᱠᱮ ᱢᱟᱨᱟᱝ ᱧᱚᱜ ᱫᱟᱨᱮ ᱠᱷᱟᱡ ᱫᱚ ᱪᱤᱠᱟ. ᱛᱮᱵᱤᱱ ᱛᱤᱭᱩᱜᱟ ᱚᱱᱟᱫᱚ?
ᱱᱚᱝᱠᱟ ᱵᱟᱠᱩᱵ ᱠᱚᱛᱮ ᱦᱚᱸ ᱫᱮᱡ ᱠᱟᱛᱮᱜ ᱦᱚᱸ ᱟᱫᱚ ᱩᱱᱟᱹᱜ ᱞᱟᱹᱴᱩ ᱫᱚ ᱦᱟᱸᱜ ᱵᱟᱝ ᱫᱮᱡ ᱜᱟᱱᱚᱜ ᱞᱮᱠᱟ
ᱚ ᱟᱪᱪᱷᱟ ᱟᱪᱪᱷᱟ
ᱟᱫᱚ ᱱᱚᱝᱠᱟ ᱦᱚᱸ ᱟᱭᱢᱟ ᱡᱟᱭᱜᱟ ᱨᱮᱜᱮᱧ ᱧᱮᱞ ᱠᱟᱜ ᱜᱮᱭᱟ ᱚᱱᱟ ᱫᱟᱨᱮ ᱠᱚᱦᱚᱸ ᱞᱟᱹᱴᱩ ᱞᱟᱹᱴᱩ ᱢᱮᱱᱟᱜ ᱜᱮᱭᱟ
ᱟᱪᱪᱷᱟ
ᱟᱞᱮᱭᱟᱜ ᱵᱟᱲᱜᱮ ᱨᱮᱜᱮ ᱢᱮᱱᱟᱜᱼᱟ ᱱᱚᱝᱠᱟ ᱦᱚᱯᱚᱱ ᱧᱚᱜ ᱟᱫᱚ ᱦᱟᱜ ᱱᱤᱛᱚᱜ ᱫᱚ ᱦᱳᱭ
ᱛᱤᱱᱟᱹᱜ ᱜᱟᱱ ᱡᱩᱛ ᱥᱮ
ᱦᱳᱭ
ᱛᱤᱱᱟᱹᱜ ᱜᱟᱱ ᱡᱩᱛ ᱥᱟᱺᱦᱤᱡ ᱵᱩᱡᱷᱟᱹᱜᱼᱟ
ᱟᱹᱰᱤ ᱡᱩᱛ ᱵᱷᱟᱹᱡᱤ ᱠᱚ ᱟᱨᱦᱚᱸ ᱡᱩᱫᱤ ᱴᱷᱤᱠ ᱴᱷᱟᱠ ᱵᱮᱱ ᱵᱷᱟᱹᱡᱤᱭᱟ ᱟᱨᱚ ᱡᱩᱛ ᱧᱚᱜ ᱵᱩᱡᱩᱜᱼᱟ
ᱦᱮᱸ
ᱱᱚᱝᱠᱟ ᱟᱲᱟᱜ ᱥᱟᱠᱟᱢ ᱠᱚᱜᱮ ᱱᱮᱛᱟᱨ ᱢᱟ ᱫᱚᱢᱮ ᱧᱟᱢᱚᱜ -ᱟ ᱥᱮ
ᱵᱟ ᱟᱫᱚ ᱤᱭᱟᱹ ᱠᱚᱨᱮ ᱠᱚ ᱢᱟᱱᱮ ᱟᱹᱞᱤᱧ ᱫᱚ ᱦᱟᱸᱜ ᱩᱱᱟᱹᱜ ᱠᱤᱪᱷᱩ ᱫᱚ ᱵᱟᱹᱞᱤᱧ ᱤᱭᱟᱹᱣ ᱠᱟᱫᱟ ᱛᱚ ᱵᱟᱡᱟᱨ ᱥᱟᱦᱟᱨ ᱨᱮᱭᱟᱜ ᱚᱨᱥᱚᱝ
ᱟᱪᱪᱷᱟ ᱟᱪᱪᱷᱟ
ᱟᱫᱚ ᱦᱟᱲᱟᱢ ᱠᱚᱴᱷᱮᱱ ᱦᱟᱲᱟᱢ ᱢᱟᱱᱮ ᱯᱟᱹᱦᱤᱞ ᱦᱟᱯᱲᱟᱢ ᱠᱚᱴᱮᱡ ᱠᱷᱚᱱ ᱜᱮᱞᱤᱧ ᱟᱸᱡᱚᱢ ᱠᱟᱜᱼᱟ ᱵᱟᱝᱢᱟ ᱵᱩᱨᱩ ᱫᱤᱥᱚᱢ ᱨᱮᱭᱟᱜ ᱨᱮᱭᱟᱲ ᱦᱚᱭ ᱟᱹᱰᱤ ᱥᱤᱵᱤᱞ ᱥᱚᱲᱚᱢ ᱟᱨᱦᱚᱸ ᱵᱩᱨᱩ ᱫᱤᱥᱚᱢ ᱨᱮᱭᱟᱜ ᱡᱚ ᱵᱤᱞᱤ
ᱦᱳᱭ ᱟᱨ ᱱᱮᱛᱟᱨ ᱢᱟ ᱱᱚᱣᱟ ᱤᱭᱟᱹ ᱩᱫ ᱠᱚ ᱯᱩᱴᱠᱟᱹ ᱠᱚ ᱫᱚᱢᱮ ᱠᱚ ᱧᱟᱢᱚᱜ ᱠᱟᱱᱟ
ᱦᱳᱭ ᱦᱳᱭ
ᱠᱤᱪᱷᱩ ᱫᱤᱱ ᱢᱟᱲᱟᱝ ᱦᱳᱭ ᱞᱟᱹᱭ ᱵᱮᱱ
ᱟᱹᱞᱤᱧ ᱫᱚ ᱵᱟᱹᱞᱤᱧ ᱧᱮᱞ ᱟᱠᱟᱫᱟ ᱦᱟᱸᱜ ᱚᱱᱟ ᱠᱚᱫᱚ
ᱟᱪᱪᱷᱟ ᱟᱪᱪᱷᱟ
ᱟᱸᱡᱚᱢ ᱫᱚ ᱠᱤᱱᱛᱩ ᱡᱚᱛᱚᱱᱟᱜ ᱜᱮᱞᱤᱧ ᱟᱸᱡᱚᱢ ᱠᱟᱫᱟ ᱢᱟᱱᱮ ᱯᱟᱹᱦᱤᱞ ᱦᱟᱯᱲᱟᱢ ᱫᱚ ᱦᱟᱸᱜ ᱞᱟᱹᱭᱟ ᱟᱠᱚ ᱵᱟᱝᱢᱟ ᱵᱩᱨᱩ ᱫᱤᱥᱚᱢ ᱨᱮᱱ ᱜᱮᱠᱚ ᱛᱟᱦᱮᱸ ᱠᱟᱱᱟ ᱟᱫᱚ ᱥᱮ ᱨᱮᱞᱮ ᱛᱟᱦᱮᱸ ᱵᱟᱥᱟ ᱟᱠᱟᱱᱟ
ᱚ ᱟᱪᱪᱷᱟ ᱟᱪᱪᱷᱟ ᱦᱳᱭ ᱱᱮᱛᱟᱨ ᱫᱚ ᱱᱚᱝᱠᱟ ᱵᱟᱡᱟᱨ ᱠᱚᱨᱮ ᱜᱮ ᱫᱚᱢᱮ ᱠᱚ ᱛᱟᱦᱮᱱ ᱠᱟᱱᱟ ᱟᱹᱛᱳ ᱫᱤᱥᱚᱢ ᱠᱚᱠᱚ ᱦᱤᱲᱤᱧᱮᱫᱟ ᱠᱚ ᱟᱹᱛᱳ ᱫᱤᱥᱚᱢ ᱠᱚ
ᱵᱟᱵᱟᱭ ᱥᱮᱨᱤᱧ ᱠᱤᱱᱛᱩ ᱵᱟᱝ ᱪᱮᱫ ᱤᱧ ᱞᱟᱹᱭᱟ ᱟ
ᱵᱟ ᱟᱭᱢᱟ ᱦᱚᱲ ᱜᱮ ᱧᱮᱞ ᱦᱩᱭ ᱟᱠᱟᱱᱟ
ᱚᱱᱠᱟ ᱵᱮᱥᱤ ᱡᱟᱹᱥᱛᱤ ᱚᱱᱠᱟ ᱵᱟᱡᱟᱨ ᱠᱚᱨᱮ ᱠᱚ ᱛᱟᱦᱮᱱ ᱠᱟᱱ ᱜᱮᱭᱟ ᱟᱸᱡᱚᱢᱚᱜ ᱠᱟᱱ ᱜᱮᱭᱟ ᱱᱚᱝᱠᱟ ᱥᱟᱱᱛᱟᱲ ᱠᱚ
ᱟᱪᱪᱷᱟ ᱟᱪᱪᱷᱟ ᱵᱟᱨᱦᱚ ᱜᱚᱝᱠᱮ ᱞᱤᱧ ᱟᱸᱡᱚᱢ ᱵᱟᱲᱟ ᱠᱟᱜᱼᱟ ᱵᱟᱝᱢᱟ ᱵᱩᱨᱩ ᱨᱮ ᱦᱟᱣ ᱦᱚᱸᱠᱚ ᱧᱟᱢᱚᱜᱼᱟ
ᱦᱳᱭ ᱦᱳᱭ ᱧᱟᱢᱚᱜ ᱜᱮᱭᱟ ᱠᱚ ᱫᱚᱢᱮ ᱠᱚ ᱧᱟᱢᱚᱜ ᱜᱮᱭᱟ ᱦᱟᱣ ᱠᱚ ᱱᱚᱝᱠᱟ ᱤᱭᱟᱹ ᱚᱱᱟ ᱥᱟᱨᱡᱚᱢ ᱫᱟᱨᱮ ᱠᱚᱨᱮ ᱡᱟᱹᱥᱛᱤ ᱧᱚᱜ ᱧᱟᱢᱚᱜ ᱜᱮᱭᱟ ᱠᱚ
ᱩᱝᱠᱩ ᱫᱚ ᱜᱚᱝᱠᱮ ᱛᱤᱱᱟᱹᱜ ᱢᱟᱨᱟᱝ ᱢᱟᱨᱟᱝᱼᱟᱠᱚ
ᱱᱩᱠᱩ ᱡᱟᱦᱟᱸ ᱢᱮᱱ ᱜᱟᱱᱚᱜ ᱠᱟᱱᱟ ᱩᱱᱠᱩ ᱢᱩᱡ ᱠᱷᱚᱱᱟᱜ ᱞᱟᱹᱴᱩ ᱧᱚᱜ
ᱴᱩᱠ ᱢᱩᱡ ᱠᱷᱚᱱᱟᱜ ᱞᱟᱹᱴᱩ ᱧᱚᱜ ᱢᱟᱱᱮ ᱠᱟᱹᱛᱤᱡ ᱢᱟᱱᱮ ᱥᱟᱢᱟᱱᱱᱚ ᱞᱟᱹᱴᱩ ᱵᱟᱝ ᱠᱚᱨᱚ ᱞᱮᱠᱟ ᱨᱚ ᱞᱮᱠᱟ
ᱰᱚᱰᱚ ᱰᱚᱰᱟ ᱠᱚᱵᱮᱱ ᱧᱮᱞ ᱠᱟᱹᱜ ᱠᱚᱣᱟ
ᱩᱝᱠᱩ ᱦᱮᱸᱫᱮ ᱦᱮᱸᱫᱮ ᱠᱚ ᱵᱟᱝ ᱟᱪᱪᱷᱟ ᱟᱪᱪᱷᱟ ᱦᱳᱭ ᱦᱳᱭ ᱧᱮᱞ ᱠᱟᱜ ᱠᱚᱣᱟᱞᱤᱧ
ᱚᱱᱮ ᱚᱱᱠᱟ ᱟᱫᱚ ᱩᱱᱠᱩ ᱫᱚ ᱦᱟᱸᱜ ᱵᱟᱝᱠᱚ ᱦᱮᱸᱫᱮᱭᱟ ᱦᱟᱣ ᱫᱚ
ᱩᱱᱠᱩ ᱫᱚ ᱪᱮᱫ ᱞᱮᱠᱟᱱᱟ ᱠᱚ ᱜᱚᱝᱠᱮ
ᱱᱚᱝᱠᱟ ᱟᱨᱟᱜ ᱟᱨᱟᱜ
ᱟᱪᱪᱷᱟ ᱢᱟᱱᱮ ᱢᱟᱱᱮ ᱰᱷᱚᱰᱟ ᱞᱮᱠᱟᱜᱮ ᱟᱫᱚ ᱨᱚᱝ ᱛᱮᱜ ᱟᱞᱟᱫᱟ
ᱦᱳᱭ ᱦᱳᱭ
ᱟᱫᱚ ᱜᱚᱝᱠᱮ ᱰᱚᱰᱟ ᱞᱮᱠᱟ ᱢᱟᱱᱮ ᱩᱝᱠᱩ ᱫᱩᱠᱩ ᱥᱤᱵᱤᱞ ᱛᱮ
ᱦᱳᱭ ᱜᱚᱝᱠᱮ ᱫᱚᱢᱮ ᱠᱚ ᱥᱮᱵᱮᱞᱟ
ᱪᱮᱜ ᱵᱮᱱ ᱢᱮᱱᱫᱟ ᱜᱚᱝᱠᱮ
ᱵᱟᱹᱵᱤᱱ ᱟᱸᱡᱚᱢ ᱠᱟᱫᱟ ᱱᱚᱝᱠᱟ ᱡᱚᱢ ᱠᱚᱜᱮᱭᱟᱠᱚ ᱦᱟᱣ ᱠᱩ
ᱦᱮᱸ ᱟᱸᱡᱚᱢ ᱫᱩᱞᱤᱧ ᱟᱸᱡᱚᱢ ᱠᱟᱫᱟ ᱜᱚᱝᱠᱮ ᱚᱱᱟ ᱛᱮᱜᱮ ᱛᱩᱞᱤᱧ ᱠᱩᱞᱤ ᱠᱮᱫᱴᱜ ᱵᱮᱱᱟ ᱠᱤᱱᱛᱩ ᱢᱟᱱᱮ ᱧᱮᱞ ᱫᱚ ᱦᱟᱸᱜ ᱵᱟᱹᱞᱤᱧ ᱧᱮᱞ ᱠᱟᱜ ᱠᱚᱣᱟ
ᱦᱳᱭ ᱟᱪᱪᱷᱟ ᱟᱪᱪᱷᱟ ᱟᱫᱚ ᱟᱹᱵᱤᱱ ᱫᱚ ᱦᱟᱸᱜ ᱱᱚᱝᱠᱟ ᱵᱟᱡᱟᱨ ᱫᱤᱥᱚᱢ ᱛᱚ
ᱛᱚᱵᱮ ᱢᱟᱱᱮ ᱟᱫᱚ ᱪᱮᱜᱞᱤᱧ ᱞᱟᱹᱭᱟ ᱡᱮ ᱜᱚᱝᱠᱮ ᱱᱚᱛᱮ ᱫᱚ ᱨᱟᱱ ᱞᱮᱠᱟ ᱦᱚᱸ ᱫᱟᱨᱮ ᱠᱚ ᱵᱟᱹᱱᱩᱜ ᱠᱟᱜᱼᱟ ᱟᱫᱚ ᱪᱤᱠᱟᱹᱛᱮ ᱦᱟᱣ ᱠᱚᱦᱚᱸᱵᱮᱱ ᱧᱟᱢ ᱠᱚᱣᱟ ᱟᱨ ᱥᱟᱨᱡᱚᱢ ᱫᱟᱨᱮ ᱢᱟᱛᱚ ᱵᱟᱹᱱᱩᱜ ᱠᱟᱜ ᱜᱮ
ᱵᱟ ᱟᱫᱚ ᱱᱚᱝᱠᱟ ᱵᱟᱡᱟᱨ ᱠᱚᱨᱮ ᱦᱚᱸ ᱱᱚᱝᱠᱟ ᱮᱴᱟᱜ ᱥᱟᱠᱟᱢ ᱠᱚᱨᱮ ᱦᱚᱸᱠᱚ ᱵᱟᱥᱟᱜ ᱜᱮᱭᱟ ᱱᱩᱠᱩ ᱫᱚ
ᱚᱸ ᱟᱫᱚ ᱦᱳᱭᱛᱳ ᱟᱹᱞᱤᱧ ᱜᱮ ᱵᱟᱹᱞᱤᱧ ᱥᱮᱸᱫᱽᱨᱟ ᱧᱟᱢ ᱠᱟᱜ ᱠᱚᱣᱟ ᱦᱟᱸᱜ
ᱦᱳᱭ ᱦᱳᱭᱛᱳ ᱵᱟᱵᱮᱱ ᱧᱮᱞ ᱠᱟᱜ ᱠᱚᱣᱟ ᱵᱟᱠᱷᱟᱱ ᱚᱝᱠᱟ